ᱦᱮᱸ ᱞᱟᱹᱭᱫᱟᱹᱧ ᱟᱸᱡᱚᱢ ᱫᱟᱞᱤᱧ ᱟᱹᱞᱤᱧᱟᱜ ᱨᱚᱲ ᱵᱮᱱ ᱟᱸᱡᱚᱢᱫᱟ
ᱦᱳᱭ ᱟᱸᱡᱚᱢᱚᱜ ᱠᱟᱱ ᱜᱮᱭᱟ ᱮᱱᱟᱱ ᱫᱚ ᱵᱟᱝ ᱟᱸᱡᱚᱢᱚᱜ ᱠᱟᱱ ᱛᱟᱦᱮᱸᱫ
ᱚ ᱟᱵᱮᱱᱟᱜ ᱡᱟᱱᱤᱡ ᱱᱮᱴ ᱴᱟᱣᱟᱨ ᱠᱟᱹᱴᱤᱡ ᱰᱤᱥᱴᱟᱵᱮᱫ ᱛᱟᱵᱮᱱᱟ ᱚᱠᱟ, ᱚᱠᱟ ᱥᱚᱢᱚᱭ ᱠᱟᱴᱟᱣ ᱜᱚᱫᱚᱜ ᱠᱟᱱᱟ
ᱟᱪᱪᱷᱟ ᱱᱤᱛᱚᱜ ᱵᱚᱱ ᱟᱸᱡᱚᱢᱮᱜ
ᱦᱮᱸ ᱱᱤᱛᱚᱜ ᱫᱚ ᱯᱩᱥᱴᱟᱹᱣ ᱥᱟᱺᱦᱤᱡ ᱞᱤᱧ ᱟᱡᱚᱢᱫᱟ ᱞᱟᱭ ᱵᱤᱱ
ᱟᱪᱷᱟ ᱢᱟ ᱟᱞᱟᱝᱟᱜ ᱜᱟᱯᱟᱞᱢᱟᱨᱟᱣ ᱛᱚᱵᱮ ᱞᱟᱦᱟ ᱤᱫᱤᱞᱟᱝ ᱢᱮ
ᱦᱮᱸᱻ ᱛᱟᱯᱚᱨ ᱛᱟᱦᱞᱮ ᱮᱠᱷᱚᱱ ᱫᱚ ᱱᱟᱯᱟᱭ ᱜᱮᱛᱚ ᱵᱟᱝ
ᱦᱳᱭ ᱦᱳᱭ ᱟᱫᱚ ᱱᱚᱣᱟ ᱫᱚ ᱵᱮᱠᱛᱤᱜᱚᱛᱚ ᱵᱟᱝ ᱥᱮᱭᱟᱨ ᱵᱟᱲᱟ ᱠᱟᱛᱮᱫ ᱱᱚᱣᱟ ᱫᱚ ᱞᱟᱦᱟ ᱥᱮᱫ ᱞᱟᱦᱟ
ᱦᱮᱸᱻ ᱦᱳᱭ ᱦᱳᱭ ᱟᱫᱚ ᱠᱟᱛᱷᱟ ᱫᱚ ᱦᱩᱭᱩᱜ ᱠᱟᱱᱟ ᱛᱟᱦᱞᱮ ᱢᱤᱫᱴᱮᱱ ᱴᱚᱯᱤᱠ ᱞᱟᱹᱭ ᱛᱟᱞᱟᱝ ᱢᱮ ᱢᱟ
ᱦᱳᱭ ᱦᱳᱭ ᱦᱳᱭ ᱢᱤᱫᱴᱮᱱ ᱴᱚᱯᱤᱠ ᱪᱮᱛᱟᱱ ᱨᱮ ᱜᱟᱯᱟᱞᱢᱟᱨᱟᱣ ᱞᱮᱱᱠᱷᱟᱡ ᱫᱚ ᱵᱷᱟᱹᱞᱤᱭᱟ ᱥᱮ ᱪᱮᱫ ᱞᱮᱠᱟ
ᱦᱮᱸ ᱚᱱᱟᱢᱟ ᱱᱟᱯᱟᱭ ᱠᱟᱛᱷᱟ
ᱤᱫᱤ ᱠᱟᱛᱮᱫ ᱫᱚ ᱪᱟᱥᱵᱟᱥ ᱤᱫᱤ ᱠᱟᱛᱮᱫ ᱜᱮ ᱨᱚᱯᱚᱲ ᱞᱮᱱᱠᱷᱟᱱ ᱫᱚ ᱟᱹᱰᱤ ᱜᱟᱱ ᱠᱚᱜᱼᱟ ᱪᱟᱥᱵᱟᱥ ᱨᱮᱱᱟᱜ ᱫᱤᱱ ᱦᱚᱸ ᱥᱮᱴᱮᱨ ᱦᱤᱡᱩᱜ ᱠᱟᱱᱟ
ᱟᱪᱪᱷᱟ ᱟᱪᱪᱷᱟ ᱦᱮᱸ ᱢᱟ ᱪᱟᱥᱵᱟᱥ ᱫᱟᱜ ᱦᱮᱸ ᱞᱟᱹᱭ ᱵᱮᱱ ᱢᱟ
ᱚᱱᱛᱮ ᱪᱟᱥᱵᱟᱥ ᱫᱚ ᱪᱮᱫ ᱠᱚᱯᱮ ᱪᱟᱥ ᱵᱟᱲᱟᱭ ᱛᱮ
ᱪᱟᱥ ᱫᱚ ᱱᱚᱝᱠᱟ ᱚᱠᱟ ᱞᱮᱠᱟᱱᱟᱜ ᱠᱟᱛᱷᱟ ᱵᱮᱱ ᱞᱟᱹᱭᱮᱫᱟ ᱱᱚᱝᱠᱟ ᱞᱚᱥᱚᱫ ᱠᱚ ᱥᱤ ᱠᱚ ᱚᱱᱠᱟᱱᱟᱜ ᱥᱮ ᱟᱨᱚ ᱚᱱᱟ ᱫᱟᱜ ᱡᱟᱹᱲᱤ
ᱡᱚᱛ ᱡᱚᱛ ᱡᱚᱛᱚᱨᱚᱠᱚᱢᱟᱜ ᱜᱮ ᱡᱚᱛᱚ ᱨᱚᱠᱚᱢᱟᱜ ᱜᱮ
ᱟᱪᱪᱷᱟ ᱱᱚᱝᱠᱟ ᱟᱞᱮ ᱱᱚᱱᱛᱮ ᱨᱮ ᱪᱟᱥ ᱫᱚ ᱫᱟᱜ ᱡᱟᱹᱲᱤ ᱛᱮ ᱥᱮᱨᱢᱟ ᱡᱟᱹᱲᱤ ᱛᱮᱦᱚᱸᱞᱮ ᱪᱟᱥ ᱜᱮᱭᱟ ᱟᱨ ᱥᱮᱨᱢᱟ ᱡᱟᱹᱲᱤ ᱵᱟᱝ ᱠᱷᱟᱱ ᱫᱚ ᱯᱨᱚᱠᱚᱞᱯᱚ ᱨᱟᱥᱛᱟ ᱫᱚ ᱢᱮᱱᱟᱜᱼᱟ ᱰᱤᱵᱤᱥ ᱥᱮ ᱠᱮᱱᱮᱞ ᱦᱮᱸ ᱰᱮᱢ ᱢᱮᱱᱟᱜᱼᱟ ᱛᱟᱦᱞᱮ ᱚᱱᱟ ᱰᱮᱢ ᱫᱟᱜ ᱛᱮᱜᱮ ᱦᱩᱭᱩᱜᱼᱟ ᱪᱟᱥ ᱫᱚ ᱟᱨ ᱱᱚᱝᱠᱟ ᱱᱟᱦᱮᱞ ᱠᱚ ᱞᱟᱹᱭ ᱞᱮᱠᱷᱟᱡ ᱫᱚ ᱚᱲᱟᱜ ᱠᱚᱨᱮ ᱱᱟᱦᱮᱞ ᱫᱚ ᱢᱮᱱᱟᱜ ᱜᱮᱭᱟ ᱢᱤᱫ ᱢᱤᱫ ᱡᱚᱲᱟ ᱥᱮ ᱢᱤᱫᱴᱮᱱ ᱱᱟᱦᱮᱞ ᱫᱚ ᱢᱮᱱᱟᱜᱼᱟ ᱡᱚᱲᱟ ᱰᱟᱹᱝᱨᱤ ᱫᱚ ᱢᱮᱱᱟᱜ ᱠᱤᱱᱟ ᱟᱫᱚ ᱦᱟᱸᱜ ᱯᱳᱭᱞᱳ ᱪᱟᱥ ᱫᱚ ᱦᱟᱸᱜ ᱴᱮᱨᱟᱠᱴᱟᱨ ᱛᱮᱜᱮ ᱥᱤ ᱦᱩᱭᱩᱜᱼᱟ ᱫᱚᱥᱟᱨ ᱥᱟᱨᱵᱟᱨ ᱫᱚ ᱞᱚᱥᱚᱫ ᱫᱚ ᱦᱜ ᱤᱭᱟᱹᱛᱮ ᱞᱚᱥᱚᱫ ᱦᱩᱭᱩᱜᱼᱟ ᱱᱟᱦᱮᱞ ᱛᱮ ᱞᱚᱥᱚᱫ ᱦᱩᱭᱩᱜᱼᱟ ᱦᱩ
ᱢᱟᱱᱮ ᱡᱟᱹᱥᱛᱤ ᱫᱚ ᱟᱯᱮ ᱫᱚ ᱪᱮᱫ ᱠᱚᱯᱮ ᱪᱟᱥ ᱵᱟᱲᱟᱭᱟ ᱢᱟᱱᱮ ᱦᱳᱲᱳ ᱦᱩᱲᱩ ᱠᱚ ᱥᱮ ᱱᱚᱝᱠᱟ
ᱦᱩᱲᱩ ᱜᱮ ᱦᱩᱲᱳ ᱜᱮ ᱡᱟᱹᱥᱛᱤ ᱞᱮ ᱪᱟᱥᱟ ᱩᱛᱩ ᱥᱚᱵᱡᱤ ᱠᱚᱫᱚ ᱚᱱᱠᱟ ᱡᱟᱹᱥᱛᱤ ᱫᱚ ᱵᱟᱞᱮ ᱪᱟᱥᱟ ᱛᱚᱵᱮ ᱚᱲᱟᱜ ᱡᱚᱢ ᱞᱮᱠᱷᱟᱱᱞᱮ ᱪᱟᱥᱟ ᱚᱱᱹᱜᱴᱟ ᱫᱚ ᱵᱟᱝ ᱟᱯᱮ ᱚᱱᱛᱮ ᱜᱮ ᱜᱚᱢᱠᱮ ᱚᱠᱟᱞᱮᱠᱟ
ᱟᱞᱮ ᱦᱚᱸ ᱟᱵᱮᱱ ᱡᱟᱦᱟᱸ ᱞᱮᱠᱟᱵᱮᱱ ᱞᱟᱹᱭ ᱠᱮᱜᱼᱟ ᱚᱱᱠᱟᱜᱮ ᱟᱞᱮ ᱦᱚᱸ ᱴᱷᱤᱠ ᱚᱱᱠᱟᱜᱮ ᱛᱚ ᱥᱮᱨᱢᱟ ᱨᱮᱫᱚ ᱟᱞᱮ ᱫᱚ ᱢᱤᱫ ᱫᱷᱟᱣ ᱜᱮ ᱪᱟᱥ ᱫᱚ ᱦᱩᱭᱩᱜᱼᱟ ᱟᱨ ᱱᱚᱝᱠᱟ ᱩᱛᱩ ᱥᱚᱵᱡᱤ ᱠᱚᱫᱚ ᱯᱨᱟᱭ ᱫᱚ ᱪᱟᱥ ᱤᱫᱤ ᱜᱮᱭᱟᱞᱮ
ᱦ ᱱᱚᱝᱠᱟ ᱠᱤᱨᱤᱧ ᱟᱠᱷᱨᱤᱧ ᱞᱮᱠᱟ ᱥᱮ ᱪᱮᱫ
ᱡᱮᱢᱚᱱ ᱵᱷᱤᱱᱰᱤ ᱦᱩᱭᱱᱟ ᱠᱟᱨᱞᱟ ᱦᱩᱭᱱᱟ ᱟᱞᱩ ᱯᱮᱭᱟᱡᱽ ᱡᱷᱤᱸᱜᱟᱹ ᱥᱮ ᱵᱩᱨᱩ ᱨᱟᱦᱮᱲ ᱚᱱᱟ ᱠᱚᱨᱚ ᱮᱢᱟᱱ ᱛᱮᱭᱟᱜ ᱡᱤᱱᱤᱥ ᱠᱚ ᱠᱚ ᱢᱮᱱᱟᱜᱼᱟ ᱡᱮᱢᱚᱱ ᱵᱤᱞᱟᱹᱛᱤ ᱵᱮᱸᱜᱟᱲ ᱠᱚᱯᱤ ᱵᱟᱦᱟ ᱠᱚᱯᱤ ᱚᱱᱟ ᱠᱚᱜᱮ ᱪᱟᱥ ᱵᱟᱲᱟᱭ ᱜᱮᱭᱟᱞᱮ
ᱦᱮᱸ ᱟᱨ ᱦᱩᱲᱩ ᱫᱚ ᱛᱟᱦᱞᱮ ᱵᱟᱝᱯᱮ ᱪᱟᱥ ᱜᱮᱭᱟ ᱥᱮ ᱠᱚᱢ ᱯᱚᱨᱤᱢᱟᱱ ᱯᱮ ᱪᱟᱥᱟ
ᱥᱮᱨᱢᱟ ᱫᱟᱹᱲᱤ ᱪᱟᱥ ᱵᱟᱲᱟ ᱦᱩᱭᱩᱜ ᱜᱮᱭᱟ ᱦᱩᱲᱩ ᱠᱚᱫᱚ
ᱳ ᱦᱮᱸ ᱱᱚᱣᱟ ᱤᱭᱟᱹᱛᱮ ᱵᱚᱨᱥᱟ ᱛᱮᱫ ᱦ ᱟᱪᱪᱷᱟ ᱛᱟᱦᱚᱞᱮ ᱪᱮᱫ ᱦᱩᱲᱩ ᱠᱚᱯᱮ ᱪᱟᱥ ᱠᱮᱭᱟ ᱚᱱᱛᱮ ᱢᱤᱫ ᱵᱟᱨ ᱧᱩᱛᱩᱢ ᱫᱚ
ᱦᱩᱲᱩ ᱠᱚᱫᱚ ᱱᱚᱛᱮ ᱫᱚ ᱡᱟᱦᱟᱸᱭ ᱠᱚ ᱠᱤᱨᱤᱧ ᱤᱛᱟᱹ ᱡᱟᱦᱟᱭ ᱱᱮᱛᱟᱨ ᱫᱚ ᱵᱤᱲᱵᱟᱲᱤᱡ ᱠᱟᱹᱭᱛᱮᱠᱚ ᱪᱟᱥ ᱮᱟ ᱵᱟᱡᱟᱨ ᱠᱷᱚᱱ ᱠᱚ ᱟᱹᱜᱩᱭᱮᱫᱟ ᱠᱤᱨᱤᱧ ᱤᱛᱟᱹ ᱦᱩᱲᱩ ᱚᱱᱟ ᱠᱤᱨᱤᱧ ᱤᱛᱟᱹ ᱦᱩᱲᱩ ᱠᱚᱜᱮ ᱪᱟᱥ ᱵᱟᱲᱟᱭ ᱦᱩᱭᱩᱜ ᱠᱟᱱᱟ ᱱᱮᱛᱟᱨ ᱫᱚ ᱵᱤᱫᱮᱥᱤ ᱦᱩᱲᱩ ᱦᱮᱡ ᱟᱠᱟᱱᱟ ᱛᱚ ᱟᱫᱚ ᱚᱱᱟ ᱫᱚ ᱠᱚᱢ ᱠᱚᱢ ᱯᱷᱚᱞᱚᱱ ᱢᱟᱱᱮ ᱠᱚᱢ ᱤᱛᱟᱹ ᱨᱮᱜᱮ ᱰᱷᱮᱨ ᱯᱷᱚᱞᱚᱱ ᱵᱤᱱ ᱧᱟᱢᱟ
ᱟᱪᱪᱷᱟ ᱦᱮᱸ ᱦᱮᱸ
ᱪᱟᱥ ᱵᱟᱲᱟᱭ ᱫᱚ ᱦᱩᱭᱩᱜ ᱜᱮᱭᱟ
ᱦᱩᱸ ᱟᱫᱚ ᱧᱩᱛᱩᱢ ᱠᱚ ᱢᱤᱫ ᱵᱟᱨ ᱡᱩᱫᱤ ᱵᱮᱱ ᱵᱟᱰᱟᱭ ᱠᱷᱟᱱ
ᱚᱱᱠᱟ ᱧᱩᱛᱩᱢ ᱵᱚᱞᱛᱮ ᱡᱮᱢᱚᱱ ᱢᱤᱫᱴᱮᱱ ᱨᱮᱱᱟᱜ ᱥᱚᱨᱚᱵ ᱢᱮᱱᱟᱜᱼᱟ ᱚᱱᱠᱟᱱᱟᱜ ᱧᱩᱛᱩᱢ ᱦᱳᱲᱳ ᱠᱚᱨᱮᱱᱟᱜ ᱧᱩᱛᱩᱢ ᱢᱮᱱᱟᱜᱼᱟ ᱟᱨᱚ ᱟᱭᱢᱟ ᱨᱚᱠᱚᱢ ᱢᱮᱱᱟᱜᱼᱟ ᱥᱚᱨᱱᱚ ᱢᱮᱱᱟᱜ ᱟᱠᱟᱟᱜ
ᱚ ᱟᱪᱷᱟ ᱛᱟᱦᱚᱞᱮ ᱪᱟᱥ
ᱛᱚ ᱩᱱᱟᱹᱜ ᱜᱟᱱ ᱧᱩᱛᱩᱢ ᱞᱟᱹᱭ ᱦᱚᱸ ᱥᱚᱢᱵᱷᱚᱵ ᱫᱚ ᱦᱟᱜ ᱵᱟᱝ ᱠᱟᱱᱟ ᱟᱹᱰᱤᱜᱟᱱ ᱧᱩᱛᱩᱢ ᱢᱮᱱᱟᱜᱼᱟ ᱛᱚ ᱦᱩᱲᱩ ᱨᱮᱤ ᱱᱚᱢᱵᱚᱨ ᱱᱚᱢᱵᱚᱨ ᱦᱩᱲᱩ
ᱦᱮᱸᱻ
ᱟᱨ ᱞᱟᱦᱟ ᱡᱟᱦᱟᱸ ᱪᱟᱥ ᱛᱟᱦᱮ ᱠᱟᱱᱟ ᱦᱟᱲᱟᱢ ᱦᱟᱯᱲᱟᱢ ᱠᱚ ᱪᱟᱥ ᱟᱹᱜᱩᱭᱮᱫ ᱛᱟᱦᱮᱸ ᱠᱟᱱᱟ ᱡᱟᱦᱟᱸ ᱫᱚ ᱦᱳᱲᱳ ᱫᱟᱨᱮ ᱫᱚ ᱢᱟᱨᱟᱝ ᱢᱟᱨᱟᱝ ᱫᱟᱲᱮ ᱫᱟᱨᱮᱜ ᱠᱟᱱ ᱛᱟᱦᱮᱸ ᱠᱟᱱᱟ ᱟᱨ ᱡᱟᱦᱟᱸ ᱯᱷᱚᱞᱚᱱ ᱦᱩᱭᱩᱜ ᱠᱟᱱ ᱛᱟᱦᱮᱱᱟ ᱚᱱᱟ ᱫᱚ ᱠᱷᱩᱵ ᱮᱠᱴᱚ ᱫᱚ ᱵᱟᱝ ᱦᱩᱭᱩᱜ ᱠᱟᱱ ᱛᱟᱦᱮᱸ ᱠᱟᱱᱟ
ᱟᱪᱪᱷᱟ ᱦᱮᱸ ᱦᱮᱸ ᱦᱮᱸᱻ ᱟᱨ ᱛᱟᱦᱚᱞᱮ ᱱᱚᱝᱠᱟ ᱥᱟᱨ ᱪᱟᱯᱟᱱ ᱠᱚᱫᱚ ᱛᱟᱦᱞᱮ ᱯᱮ ᱮᱢᱟᱜ ᱵᱟᱲᱟᱜ ᱜᱮᱭᱟ ᱥᱮ ᱱᱚᱝᱠᱟ ᱡᱳᱭᱵᱚᱥᱟᱨ ᱯᱮ ᱤᱭᱟᱹᱭᱟ ᱵᱮᱵᱚᱦᱟᱨᱟ
ᱵᱟᱱᱟᱨ ᱜᱮ ᱵᱮᱵᱚᱦᱟᱨ ᱫᱚ ᱦᱩᱭᱩᱜᱼᱟ ᱱᱚᱣᱟ ᱡᱟᱦᱟᱸ ᱰᱟᱺᱝᱨᱤᱭᱟᱜ ᱡᱟᱦᱟᱸ ᱦᱩᱭᱩᱜᱼᱟ ᱚᱱᱟ ᱜᱩᱨᱤᱡ ᱚᱸᱰᱮ ᱠᱷᱚᱱ ᱦᱚᱸ ᱮᱢ ᱦᱩᱭᱩᱜᱼᱟ ᱚᱱᱟ ᱦᱚᱸ ᱟᱨ ᱵᱟᱡᱟᱨ ᱨᱮ ᱡᱟᱦᱟᱸ ᱠᱤᱨᱤᱧ ᱛᱮ ᱧᱟᱢᱚᱜᱼᱟ ᱤᱭᱩᱨᱤᱭᱟ ᱥᱮ ᱰᱤ ᱭᱮ ᱯᱤ ᱚᱱᱟ ᱠᱚᱦᱚᱸ ᱵᱮᱵᱚᱦᱟᱨ ᱫᱚᱞᱮ ᱵᱮᱵᱚᱦᱟᱨ ᱜᱮᱭᱟ ᱢᱟᱱᱮ ᱵᱟᱱᱟᱨ ᱨᱮᱜᱮ ᱵᱟᱱᱟᱨ ᱨᱚᱠᱚᱢ ᱵᱟᱨ ᱨᱚᱠᱚᱢ ᱜᱮ ᱵᱮᱵᱚᱦᱟᱨ ᱦᱩᱭᱩᱜ ᱜᱮᱭᱟ ᱵᱟᱱᱟᱨ ᱜᱮ
ᱦᱩᱸ ᱦᱮᱸ ᱮᱸᱻ
ᱮᱠᱴᱟᱜ ᱨᱮᱫᱚ ᱵᱮᱡᱟᱭ ᱡᱟᱥ ᱵᱟᱥ ᱦᱩᱭᱩᱜ ᱠᱟᱱᱟ ᱥᱮ᱾ ᱵᱤᱜᱽᱜᱟᱱᱤᱠ ᱯᱚᱫᱫᱷᱚᱛᱤ ᱡᱩᱫᱤ ᱟᱵᱮᱱ ᱵᱟᱵᱮᱱ ᱪᱟᱥᱵᱟᱥᱟ ᱦᱩᱲᱩ ᱥᱮ,
ᱦᱮᱸ ᱦᱮᱸᱻ ᱟᱨ ᱱᱚᱝᱠᱟ ᱱᱮᱛᱟᱨ ᱫᱚ ᱮᱸᱻ ᱟᱭᱢᱟ ᱡᱟᱭᱜᱟ ᱨᱮᱜᱮ ᱧᱮᱞᱚᱜ ᱠᱟᱱᱟ ᱥᱮ ᱴᱚᱴᱷᱟ ᱠᱚᱨᱮᱜᱮ ᱧᱮᱞᱚᱜ ᱠᱟᱱᱟ ᱱᱚᱝᱠᱟ ᱮᱸᱻ ᱜᱷᱟᱥᱢᱚᱨᱟ ᱡᱟᱦᱟᱸ ᱚᱱᱟ ᱵᱤᱥ ᱠᱚ ᱮᱢᱟᱜ ᱠᱟᱱᱟ ᱚᱱᱟ ᱫᱚ ᱛᱟᱦᱞᱮ ᱟᱯᱮ ᱚᱱᱛᱮ ᱫᱚᱯᱮ ᱮᱢᱟ ᱵᱟᱲᱟᱜ ᱠᱟᱱᱟ ᱥᱮ ᱵᱟᱝ ᱜᱮ
ᱦᱮᱸ ᱦᱳᱭ ᱡᱟᱦᱟᱸ ᱟᱵᱮᱱ ᱵᱮᱱ ᱞᱟᱹᱭ ᱦᱚᱪᱚ ᱠᱮᱫᱟ ᱡᱟᱦᱟᱸ ᱚᱱᱟ ᱜᱷᱟᱥ ᱜᱩᱡᱩᱜ ᱟᱛᱚ
ᱦᱮᱸ ᱦᱮᱸ
ᱦᱮᱸ ᱟᱫᱚ ᱠᱤᱪᱷᱩ ᱠᱤᱪᱷᱩ ᱡᱚᱛᱚ ᱦᱚᱲ ᱫᱚ ᱵᱟᱠᱚ ᱮᱢᱟᱜᱚᱜᱼᱟ ᱠᱤᱪᱷᱩ ᱠᱤᱪᱷᱩ ᱦᱚᱲ ᱫᱚᱠᱚ ᱮᱢᱟᱜ ᱟᱻ ᱚᱱᱟ ᱡᱟᱦᱟᱸ ᱜᱷᱟᱥ ᱜᱩᱡᱩᱜᱼᱟ ᱚᱱᱮ ᱚᱱᱠᱟᱱᱟᱜ ᱨᱟᱱ ᱟᱨ ᱠᱤᱪᱷᱩ ᱠᱤᱪᱷᱩ ᱦᱚᱲ ᱫᱚ ᱡᱟᱹᱥᱛᱤ ᱠᱟᱭ ᱦᱚᱲ ᱫᱚ ᱚᱱᱟ ᱜᱷᱟᱥ ᱫᱚᱠᱚ ᱤᱨᱻ ᱚᱪᱚᱜᱟ ᱤᱨ ᱚᱪᱚᱜ ᱠᱟᱛᱮᱫ ᱱᱟᱦᱮᱞ ᱛᱮᱢᱟ ᱱᱮᱛᱟᱨ ᱢᱟ ᱟᱹᱰᱤ ᱠᱚᱢ ᱦᱳᱲᱳ ᱠᱚ ᱥᱤᱭᱮᱫᱟ ᱰᱟᱝᱨᱟ ᱱᱟᱦᱮᱞ ᱛᱮᱢᱟ ᱠᱟᱰᱟ ᱱᱟᱦᱮᱞ ᱛᱮᱢᱟ ᱟᱫᱚ ᱱᱮᱛᱟᱨ ᱫᱚ ᱚᱱᱟ ᱜᱟᱹᱰᱤ ᱠᱚᱛᱮ ᱜᱮ ᱚᱱᱟ ᱴᱨᱟᱠᱴᱟᱨ ᱠᱚᱛᱮ ᱠᱚ ᱥᱤ ᱵᱟᱲᱟ ᱠᱟᱛᱮᱫ ᱠᱚ ᱞᱟᱹᱦᱩᱫ ᱮᱫᱟ ᱟᱨ ᱚᱱᱠᱟ ᱠᱟᱛᱮᱫ ᱜᱮ ᱪᱟᱥ ᱵᱟᱥ ᱜᱟᱱᱚᱜ ᱠᱟᱱᱟ
ᱟᱪᱪᱷᱟ ᱡᱟᱦᱟᱸ ᱠᱚᱨᱮ ᱜᱷᱟᱥᱢᱚᱨᱟ ᱠᱚ ᱮᱢᱟᱜ ᱠᱟᱱᱟ ᱦᱮᱸ ᱩᱱᱠᱩᱣᱟᱜ ᱛᱟᱦᱚᱞᱮ ᱯᱷᱚᱞᱚᱱ ᱠᱚ ᱚᱠᱟᱞᱮᱠᱟ ᱥᱮ ᱫᱟᱨᱮ ᱨᱮᱱᱟᱜ ᱡᱩᱨ ᱚᱠᱟᱞᱮᱠᱟ ᱧᱮᱞ ᱧᱟᱢᱚᱜ ᱠᱟᱱᱟ ᱚᱱᱮ ᱡᱳᱨ ᱦᱮᱸᱻ ᱮᱴᱟᱜ ᱡᱟᱦᱟᱸ ᱠᱚᱨᱮ ᱵᱟᱝᱠᱚ ᱮᱢᱟᱜ ᱠᱟᱱᱟ ᱚᱱᱟ ᱠᱚ ᱞᱮᱠᱟᱜᱮ ᱥᱮ ᱠᱷᱚᱡ ᱫᱚ ᱱᱟᱥᱮᱱᱟᱜ ᱟᱨᱠᱤ ᱚᱱᱟ ᱨᱮᱱᱟᱜ ᱡᱩᱨ ᱛᱮᱫ ᱫᱚ ᱠᱚᱢᱚᱜ ᱠᱟᱱᱟ ᱚᱱᱠᱟ ᱞᱮᱠᱟ ᱧᱮᱞ ᱧᱟᱢᱚᱜ ᱠᱟᱱᱟ ᱠᱤ ᱡᱟᱦᱟᱸ ᱚᱱᱟ ᱤᱭᱟᱹ ᱢᱟᱱᱮ ᱵᱷᱮᱜᱟᱨ ᱧᱮᱞ ᱧᱟᱢᱚᱜ ᱠᱟᱱᱟ ᱠᱤ
ᱦᱮᱸ ᱠᱟᱹᱴᱤᱡ ᱵᱷᱮᱜᱟᱨ ᱧᱚᱜᱚᱜ ᱠᱟᱱᱟ ᱡᱟᱦᱟᱸᱴᱟᱜ ᱜᱷᱟᱥᱢᱳ ᱜᱷᱟᱥ ᱜᱩᱡᱩᱜ ᱨᱟᱱ ᱡᱟᱦᱟᱸ ᱴᱷᱮ ᱠᱚ ᱮᱢᱟᱜᱟᱜ ᱠᱟᱱᱟ
ᱦᱮᱸᱻ
ᱚᱱᱟ ᱫᱚ ᱛᱷᱚᱲᱟ ᱫᱚ ᱡᱟᱦᱟᱸ ᱵᱤᱱᱟᱹ ᱮᱢᱟᱜ ᱟᱨ ᱮᱢᱟᱜ ᱢᱟᱱᱮ ᱮᱢᱟᱜ ᱡᱟᱦᱟᱸ ᱜᱷᱟᱥᱢᱚᱨᱟ ᱡᱟᱦᱟᱸ ᱮᱢᱟᱜ ᱠᱚ ᱮᱢᱟᱜ ᱠᱟᱱᱟ ᱨᱟᱱ ᱚᱱᱟ ᱠᱷᱚᱱ ᱫᱚ ᱛᱷᱚᱲᱟ ᱫᱚ ᱯᱷᱚᱞᱚᱱ ᱫᱚ ᱱᱚᱣᱟ ᱴᱟᱜ ᱜᱮ ᱵᱟᱹᱲᱛᱤᱜ ᱠᱟᱱᱟ ᱡᱮ ᱵᱤᱱᱟᱹ ᱜᱷᱟᱸᱥ ᱜᱚᱡᱟᱜ ᱨᱟᱱ ᱡᱟᱦᱟᱸ ᱴᱷᱮᱱ ᱠᱚ ᱮᱢᱟᱜ ᱠᱟᱱ ᱚᱱᱟᱴᱟᱜ
ᱦᱮᱸ ᱦᱮᱸ ᱦᱮᱸ ᱟᱫᱚ ᱜᱷᱟᱥ ᱜᱚᱡᱟᱜ ᱮᱢᱟᱜ ᱠᱚᱨᱛᱮ ᱜᱮᱞᱮ ᱚᱱᱟ ᱠᱟᱛᱷᱟ ᱠᱟᱱᱟ ᱟᱫᱚ ᱜᱷᱟᱥ ᱫᱚ ᱚᱱᱟ ᱯᱩᱨᱟᱹ ᱨᱮᱦᱮᱫ ᱥᱩᱫᱷᱟᱹ ᱤᱭᱟᱹᱭᱮᱫᱟᱭ ᱥᱮ ᱜᱷᱟᱥ ᱨᱮᱱᱟᱜ ᱦᱮᱸ ᱯᱩᱨᱟᱹ ᱦᱟᱥᱟ ᱨᱮ ᱯᱩᱨᱟᱹ ᱵᱟᱹᱭᱥᱟᱹᱜ ᱠᱟᱱᱟ ᱥᱮ ᱟᱫᱚ ᱚᱱᱟᱛᱮ ᱯᱷᱚᱞᱳ ᱤᱭᱟᱹ ᱦᱚᱸᱛᱚ ᱠᱚᱢᱚᱜ ᱠᱟᱱᱟ ᱥᱮ ᱫᱟᱨᱮ ᱡᱟᱦᱟᱸ ᱪᱟᱨᱟ ᱨᱮᱱᱟᱜ ᱡᱟᱹᱲ ᱛᱮ
ᱦᱳᱭ ᱦᱳᱭ ᱦᱳᱭ ᱦᱳᱭᱼᱦᱳᱭ᱾
ᱚᱱᱟ ᱢᱟ ᱠᱚᱢᱚᱜ ᱜᱮ ᱠᱟᱹᱴᱤᱡ ᱫᱚ ᱦᱟᱥᱟ ᱨᱮᱱᱟᱜ ᱫᱟᱲᱮ ᱦᱚᱸ ᱠᱚᱢᱚᱜᱼᱟ ᱦᱮᱸ
ᱦᱮᱸ
ᱦᱩᱸ ᱦᱩᱸ
ᱦᱮᱸ ᱪᱮᱫ ᱞᱮᱠᱟ ᱵᱟᱹᱧ ᱵᱩᱡᱽ ᱞᱮᱫᱟ ᱠᱟᱹᱴᱤᱡ
ᱞᱮᱸᱰᱮᱫ ᱥᱟᱨ ᱡᱟᱦᱟᱸ ᱢᱤᱫ ᱨᱚᱠᱚᱢ ᱞᱮᱸᱰᱮᱫ ᱥᱟᱨ ᱢᱤᱫᱴᱮᱱ ᱦᱮᱡ ᱠᱟᱱ ᱛᱟᱦᱮᱸ ᱠᱟᱱᱟ ᱚᱱᱟ ᱞᱮᱸᱰᱮᱛ ᱥᱟᱨ ᱟᱯᱮ ᱥᱮᱫ ᱠᱚ ᱵᱮᱵᱚᱦᱟᱨ ᱜᱮᱭᱟ?
ᱵᱟᱝ ᱱᱚᱱᱛᱮ ᱫᱚ ᱚᱱᱠᱟ ᱞᱮᱠᱟ ᱫᱚ ᱵᱟᱝᱠᱚ ᱵᱮᱵᱚᱦᱟᱨ ᱜᱮᱭᱟ ᱟᱨ ᱢᱤᱫ ᱵᱟᱨ ᱠᱚ ᱵᱮᱵᱚᱦᱟᱨ ᱜᱮᱭᱟ ᱵᱮᱵᱚᱦᱟᱨ ᱫᱚ ᱵᱟᱝ ᱫᱚ ᱵᱟᱝ ᱮᱠᱟᱞ ᱵᱟᱹᱱᱩᱜᱼᱟ ᱚᱱᱠᱟ ᱫᱚ ᱵᱟᱝ ᱛᱚᱵᱮ ᱫᱚᱢᱮ ᱮᱠᱴᱟ ᱫᱚ ᱵᱟᱝᱠᱚ ᱵᱮᱵᱚᱦᱟᱨᱟ ᱱᱚᱣᱟ ᱠᱚᱨᱮ ᱫᱚ ᱦᱩᱸ᱾
ᱟᱪᱪᱷᱟ ᱟᱪᱪᱷᱟ
ᱟᱨ ᱛᱟᱦᱚᱞᱮ ᱥᱟᱨ ᱤᱭᱟᱹ ᱛᱟᱦᱚᱞᱮ ᱦᱮᱲᱦᱮᱫ ᱫᱚᱯᱮ ᱦᱮᱲᱦᱮᱫ ᱵᱟᱲᱟᱭ ᱜᱮᱭᱟ ᱥᱮ ᱵᱟᱝ?
ᱦᱳᱭ ᱦᱳᱭ ᱜᱷᱟᱥᱚᱜ ᱜᱮᱭᱟ ᱟᱫᱚᱞᱮ ᱟᱨ ᱡᱟᱦᱟᱸ ᱫᱟᱨᱮ ᱡᱟᱦᱟᱸ ᱦᱩᱲᱩ ᱫᱟᱨᱮ ᱚᱱᱟ ᱡᱟᱹᱨᱩᱲ ᱜᱮᱭᱟ
ᱦᱮᱸᱦᱮᱸ᱾
ᱟᱨ ᱛᱟᱦᱚᱞᱮ ᱜᱚᱝᱠᱮ ᱦᱮᱲᱦᱮᱫ ᱦᱮᱲᱦᱮᱫ ᱛᱟᱞᱦᱮ ᱟᱵᱚ ᱥᱟᱱᱛᱟᱲ ᱥᱟᱶᱛᱟ ᱨᱮᱢᱟ ᱢᱤᱫᱴᱮᱱ ᱥᱮᱨᱮᱧ ᱢᱮᱱᱟᱜᱼᱟ ᱦᱮᱲᱦᱮᱫ ᱥᱮᱨᱮᱧ ᱛᱟᱦᱚᱞᱮ, ᱚᱱᱛᱮ ᱫᱚ ᱚᱱᱠᱟ ᱞᱮᱠᱟ ᱪᱚᱞ ᱢᱮᱱᱟᱜ-ᱟ ᱥᱮ ᱵᱟᱹᱱᱩᱜᱼᱟ ᱦᱮᱲᱦᱮᱫ ᱥᱮᱨᱮᱧ ᱠᱚᱫᱚ?
ᱦᱮᱲᱦᱮᱫ ᱫᱚᱠᱚ ᱦᱮᱲᱦᱮᱫᱟ ᱥᱮᱨᱮᱧ ᱫᱩᱨᱟᱹᱝ ᱠᱚᱫᱚ ᱵᱟᱝ ᱦᱩᱭ ᱵᱟᱲᱟᱜ ᱜᱮᱭᱟ ᱟᱪᱪᱷᱟ ᱦᱩᱲᱩ ᱪᱟᱥ ᱥᱟᱶ ᱥᱟᱶᱛᱮ ᱟᱯᱮ ᱚᱱᱛᱮ ᱩᱞ ᱠᱚ ᱥᱮ ᱠᱩᱫᱽ ᱠᱚ ᱚᱱᱟ ᱠᱚᱠᱚ ᱨᱚᱦᱚᱭ ᱵᱟᱲᱟᱭ ᱜᱮᱭᱟ?
ᱠᱷᱮᱫ
ᱚᱱᱛᱮ ᱯᱷᱚᱞᱚᱱ ᱪᱮᱫ ᱞᱮᱠᱟ? ᱦᱮᱸ ᱠᱩᱫᱽ ᱵᱤᱞᱤ ᱩᱞ ᱵᱤᱞᱤ?
ᱚ ᱦᱮᱸ ᱦᱮᱸ ᱦᱮᱸ ᱚᱱᱟ ᱠᱚᱫᱚ ᱟᱫᱚ ᱵᱟᱲᱜᱮ ᱡᱷᱟᱲᱜᱮ ᱠᱚᱨᱮ ᱫᱚ ᱢᱮᱱᱟᱜ ᱜᱮᱭᱟ ᱦᱟᱸᱜ ᱜᱟᱰᱟ ᱠᱚᱨᱮ ᱜᱟᱰᱟ ᱟᱲᱮ ᱠᱚᱨᱮ ᱠᱩᱫᱽ ᱠᱚ ᱢᱮᱱᱟᱜ ᱜᱮᱭᱟ ᱵᱟᱹᱨᱩ ᱠᱚ ᱦᱮᱸ ᱩᱞ ᱵᱤᱞᱤ ᱠᱚᱦᱚᱸ ᱢᱮᱱᱟᱜ ᱜᱮᱭᱟ ᱦᱮᱸ ᱩᱞ ᱵᱤᱞᱤ ᱠᱚᱫᱚ ᱚᱲᱟᱜ ᱥᱩᱨ ᱥᱩᱯᱩᱨ ᱠᱚᱨᱮ ᱦᱚᱸ ᱢᱮᱱᱟᱜ ᱜᱮᱭᱟ ᱟᱫᱚ ᱱᱮᱥ ᱫᱚ ᱦᱟᱸᱜ ᱞᱟᱦᱟ ᱥᱮᱨᱢᱟ ᱛᱩᱞᱚᱱᱟᱛᱮ ᱱᱮᱥ ᱫᱚ ᱦᱟᱸᱜ ᱠᱟᱹᱴᱤᱡ ᱠᱚᱢ ᱟᱠᱟᱱᱟ ᱠᱚᱢ ᱵᱚᱞᱛᱮ ᱡᱚᱠᱷᱚᱱ ᱵᱟᱦᱟᱭᱮᱱᱟ ᱦᱮᱸ ᱢᱟᱜᱽ ᱵᱚᱸᱜᱟ ᱡᱚᱠᱷᱚᱱ ᱵᱟᱦᱟᱭᱮᱱᱟ ᱩᱱ ᱥᱚᱢᱚᱭ ᱛᱟᱦᱚᱞᱮ ᱦᱚᱭ ᱠᱚ ᱠᱟᱹᱴᱤᱡ ᱡᱟᱹᱥᱛᱤ ᱧᱚᱜ ᱦᱚᱭ ᱠᱮᱫᱟ ᱱᱚᱱᱛᱮ ᱦᱮᱸ ᱛᱟᱦᱞᱮ ᱡᱚᱛᱚ ᱵᱟᱦᱟᱭ ᱡᱷᱟᱲᱜᱟᱣ ᱠᱮᱫᱟ ᱡᱚ ᱠᱚᱦᱚᱸᱭ ᱡᱷᱟᱲᱜᱟᱣ ᱠᱮᱫᱟ ᱛᱟᱞᱦᱮ ᱞᱟᱦᱟ ᱥᱮᱨᱢᱟ ᱛᱩᱞᱚᱱᱟ ᱛᱮᱫᱚ ᱱᱮᱥ ᱫᱚ ᱠᱟᱹᱴᱤᱡ ᱠᱚᱢ ᱟᱠᱟᱱᱟ ᱡᱚ ᱠᱚᱫᱚ
ᱢᱟᱱᱮ ᱫᱤᱱ ᱪᱟᱞᱟᱣᱮᱱ ᱥᱮᱨᱢᱟ ᱠᱷᱚᱱ ᱢᱟᱱᱮ ᱱᱮᱥ ᱫᱚ
ᱠᱟᱹᱴᱤᱡ ᱠᱚᱢ ᱟᱠᱟᱱᱟ ᱦᱮᱸ
ᱡᱟᱦᱟᱸ ᱡᱚ ᱫᱚ ᱚᱱᱟ ᱡᱚ ᱫᱚ ᱚᱱᱠᱟ ᱫᱚ ᱵᱟᱝ ᱡᱚ ᱞᱮᱱᱟ ᱞᱟᱦᱟ ᱥᱮᱨᱢᱟ ᱞᱮᱠᱟ ᱫᱚ᱾ ᱥᱮᱪᱮᱫ ᱞᱮᱠᱟ? ᱢᱮᱱ ᱦᱚᱪᱚᱭ ᱫᱟ ᱥᱮ ᱦᱮᱸ ᱦᱮᱸ ᱱᱚᱛᱮ ᱦᱚᱸ ᱚᱱᱠᱟ ᱜᱮ
ᱦᱩᱸ
ᱡᱟᱦᱟᱸ ᱞᱟᱦᱟ ᱥᱮᱨᱢᱟ ᱡᱟᱦᱟᱸ ᱡᱚ ᱞᱮᱱᱟ ᱚᱱᱠᱟ ᱫᱚ ᱴᱷᱤᱠ ᱱᱮᱥ ᱫᱚ ᱚᱱᱠᱟ ᱫᱚ ᱵᱟᱝ ᱡᱚ ᱟᱠᱟᱱᱟ᱾ ᱟᱨ ᱱᱮᱥ ᱫᱚ ᱦᱚᱭᱮᱫ ᱛᱟᱦᱮᱱᱟᱭ ᱥᱮ ᱫᱚᱢᱮ ᱟᱫᱚ ᱦᱚᱭ ᱛᱮ ᱟᱭᱢᱟ ᱵᱟᱦᱟ ᱜᱷᱟᱹᱲᱤᱡ ᱦᱚᱸ ᱥᱮ ᱡᱟᱹᱞᱤᱜ ᱜᱷᱟᱹᱲᱤᱡ ᱦᱚᱸ ᱡᱚ ᱡᱟᱹᱞᱤᱜ ᱜᱷᱟᱹᱲᱤᱡ ᱩᱱ ᱜᱷᱟᱹᱲᱤᱡ ᱟᱭᱢᱟ ᱡᱷᱟᱲᱜᱟᱣ ᱞᱮᱱᱟ ᱚᱱᱟ ᱦᱚᱛᱮᱡ ᱛᱮᱜᱮ ᱠᱚᱢ ᱟᱠᱟᱱ ᱛᱟᱦᱮᱸ ᱠᱟᱱᱟ
ᱦᱩᱸ ᱟᱨ ᱛᱟᱦᱚᱞᱮ ᱱᱚᱝᱠᱟ ᱠᱷᱮᱡᱩᱨ ᱵᱤᱞᱤ ᱠᱟᱱᱴᱷᱟᱲ ᱵᱤᱞᱤ ᱠᱚᱫᱚ ᱢᱮᱱᱟᱜ ᱟᱥᱮ?
ᱦᱳᱭ ᱦᱳᱭ ᱦᱳᱭ ᱦᱳᱭ ᱠᱟᱱᱴᱷᱟᱲ ᱵᱤᱞᱤ ᱠᱚᱦᱚᱸ ᱢᱮᱱᱟᱜᱼᱟ ᱟᱨ ᱠᱷᱤᱡᱩᱨ ᱵᱤᱞᱤ ᱠᱚᱦᱚᱸ ᱵᱟᱱᱟᱨ ᱜᱮ ᱟᱞᱮ ᱥᱮᱫ ᱫᱚ ᱢᱮᱱ ᱠᱚᱡᱛᱮ ᱜᱮ ᱢᱮᱱ ᱞᱮᱠᱷᱟᱱ ᱜᱮ ᱢᱮᱱ ᱢᱟᱱᱮ ᱵᱟᱹᱨᱩ ᱥᱮ ᱛᱤᱨᱤᱞ, ᱛᱟᱨᱚᱵ ᱱᱚᱜᱼᱚ ᱱᱚᱣᱟ ᱠᱚᱫᱚ ᱟᱞᱮ ᱠᱚᱨᱮ ᱫᱚ ᱦᱟᱸᱜ ᱵᱟᱝ ᱧᱮᱞ ᱵᱟᱲᱟᱜ ᱜᱮᱭᱟ ᱾
ᱚ ᱦᱮᱸᱦᱮᱸ ᱛᱟᱦᱚᱞᱮ ᱟᱯᱮᱭᱟ ᱚᱱᱛᱮ ᱱᱚᱝᱠᱟ ᱱᱚᱣᱟ ᱫᱚ ᱟᱹᱰᱤ ᱫᱤᱱ ᱞᱚᱯᱚᱝ ᱫᱚ ᱧᱮᱞᱚᱜᱼᱟ ᱥᱮ ᱵᱟᱝ?
ᱦᱳᱭ ᱦᱳᱭ, ᱞᱚᱯᱚᱝ ᱛᱟᱦᱮᱸ ᱠᱟᱱᱟ ᱾ ᱟᱫᱚ ᱢᱤᱫᱵᱟᱨ ᱢᱮᱱᱟᱜᱼᱟ ᱱᱮᱛᱟᱨ ᱫᱚ ᱥᱮᱫᱟᱭ ᱡᱟᱦᱟᱸ ᱛᱟᱦᱮᱸ ᱠᱟᱱᱟ ᱟᱹᱰᱤ ᱥᱟᱸᱜᱮ ᱛᱟᱦᱮᱸ ᱠᱟᱱᱟ ᱞᱚᱯᱚᱝ ᱾
ᱦᱮᱸ ᱦᱮᱸ ᱦᱮᱸ ᱾ ᱥᱮᱫᱟᱭ ᱫᱚ ᱜᱚᱴᱟ ᱜᱮ ᱟᱞᱮ ᱱᱚᱛᱮ ᱱᱚᱛᱮ ᱦᱚᱸ ᱟᱹᱰᱤ ᱡᱟᱹᱥᱛᱤ ᱛᱟᱦᱮᱸ ᱠᱟᱱᱟ ᱱᱮᱛᱟᱨ ᱫᱚ ᱵᱟᱹᱱᱩᱜᱼᱟ ᱾ ᱟᱨ ᱟᱹᱰᱤ ᱜᱟᱱ ᱤᱥᱯᱤᱠᱟᱨ ᱜᱮ ᱠᱩᱞᱤ ᱦᱩᱭᱱᱟ ᱚᱱᱟ ᱡᱤᱱᱤᱥᱴᱟ ᱫᱚ ᱞᱚᱯᱚᱝ ᱫᱚ ᱟᱹᱰᱤ ᱠᱚᱢ ᱦᱚᱲ ᱜᱮᱠᱚ ᱞᱟᱹᱭ ᱠᱮᱫᱟ ᱡᱮ ᱟᱞᱮ ᱥᱮᱫ ᱢᱮᱱᱟᱜᱼᱟ ᱢᱮᱱᱛᱮ ᱦᱮᱸ ᱾
ᱟᱞᱮ ᱥᱮᱫ ᱦᱚᱸ ᱛᱟᱦᱮᱸ ᱫᱚ ᱛᱟᱦᱮᱸ ᱠᱟᱱᱟ ᱟᱫᱚ ᱟᱹᱰᱤ ᱟᱹᱰᱤ ᱠᱚᱢ ᱢᱟᱪᱷᱟ ᱢᱮᱱᱟᱜᱼᱟ ᱞᱚᱯᱚᱝ ᱵᱮᱱ ᱢᱮᱱᱟ ᱥᱮ ᱟᱢᱲᱟ ᱱᱚᱣᱟ ᱠᱚᱦᱚᱸ ᱟᱹᱰᱤ ᱠᱚᱢ ᱜᱮᱭᱟ, ᱟᱢᱵᱽᱲᱟ ᱟᱢᱵᱽᱲᱟ ᱫᱟᱨᱮ ᱟᱢᱵᱲᱟ ᱡᱚ ᱚᱱᱟ ᱾
ᱢᱮᱱᱟᱜᱼᱟ ᱡᱟᱹᱥᱛᱤ ᱜᱮ ᱦᱮᱸ ᱾ ᱦᱮᱸ, ᱠᱤᱱᱛᱩ ᱞᱚᱯᱚᱝ ᱫᱟᱨᱮ ᱠᱚᱫᱚ ᱪᱟᱵᱟ ᱞᱮᱠᱟᱜᱮ ᱟᱹᱰᱤ ᱡᱟᱭᱜᱟ ᱨᱮᱜᱮ ᱧᱮᱞ ᱦᱩᱭ ᱟᱠᱟᱱᱟ, ᱡᱮ ᱞᱚᱯᱚᱝ ᱫᱟᱨᱮ ᱫᱚ ᱠᱟᱹᱴᱤᱡ ᱪᱟᱵᱟ ᱞᱮᱠᱟ ᱧᱚᱝ ᱜᱮ ᱾
ᱚᱱᱮᱠ
ᱚᱱᱟ ᱫᱚ ᱫᱤᱱ ᱠᱮ ᱫᱤᱱ ᱪᱟᱵᱟ ᱪᱟᱞᱟᱜ ᱠᱟᱱᱟ ᱞᱚᱯᱚᱝ ᱫᱟᱨᱮ ᱫᱚ, ᱛᱚᱵᱮ ᱮᱴᱟᱜ ᱮᱴᱟᱜ ᱫᱟᱨᱮ ᱠᱚᱫᱚ ᱢᱮᱱᱟᱜᱼᱟ ᱾ ᱡᱮᱢᱚᱱ ᱡᱚᱡᱚ ᱫᱟᱨᱮ ᱵᱮᱱ ᱢᱮᱱᱟ ᱥᱮ, ᱩᱞ ᱫᱟᱨᱮ ᱵᱮᱱ ᱢᱮᱱᱟ ᱥᱮ,
ᱦᱮᱸ᱾
ᱟᱢᱵᱽᱲᱟ ᱠᱚᱦᱚᱸ ᱠᱤᱪᱷᱩ ᱠᱤᱪᱷᱩ ᱫᱚ ᱢᱮᱱᱟᱜ ᱜᱮᱭᱟ ᱾